ᱦᱮᱞᱳ,
ᱦᱮᱸ ᱜᱚᱝᱠᱮ ᱡᱚᱦᱟᱨ ᱜᱮ ᱾
ᱟᱪᱪᱷᱟ
ᱦᱮᱸ ᱜᱚᱝᱠᱮ ᱟᱸᱡᱚᱢ ᱫᱟᱞᱤᱧ ᱟᱞᱤᱧᱟᱜ ᱨᱚᱲ ᱵᱮᱱ ᱟᱸᱡᱚᱢ ᱮᱫᱟ ᱟᱵᱮᱱ ᱦᱮᱸ ᱟᱸᱡᱚᱢ ᱮᱫᱟᱞᱤᱧ ᱟᱞᱤᱧᱟᱜ ᱨᱚᱲ ᱵᱮᱱ ᱟᱸᱡᱚᱢ ᱮᱫᱟ?
ᱟᱡᱚᱢ ᱫᱟᱞᱤᱧ
ᱚ ᱦᱚᱸᱜ ᱦᱚᱸ ᱜᱚᱝᱠᱮ ᱡᱚᱦᱟᱨ ᱜᱮ ᱾
ᱦᱮᱸ᱾
ᱦᱮᱸ ᱦᱮᱸ ᱦᱮᱸ ᱟᱹᱞᱤᱧ ᱞᱤᱧ ᱟᱸᱡᱚᱢ ᱮᱫᱟ ᱟᱵᱮᱱᱟᱜ ᱨᱚᱲ᱾ ᱦᱮᱸ ᱦᱮᱸ ᱟᱸᱡᱚᱢ ᱫᱟᱞᱤᱧ᱾
ᱡᱚᱦᱟᱨ ᱜᱮ
ᱦᱳᱭ ᱡᱚᱦᱟᱨ ᱜᱮ ᱱᱟᱯ ᱱᱤ ᱱᱤᱭᱟᱹ ᱵᱮᱲᱟ ᱫᱚ ᱱᱟᱸᱦᱟᱜ ᱱᱟᱯᱟᱭ ᱜᱮᱭᱟᱞᱤᱧ ᱟᱵᱮᱱ ᱜᱮ ᱚᱠᱟ ᱞᱮᱠᱟ ᱢᱮᱱᱟᱜ ᱵᱤᱱᱟ?
ᱪᱟᱸᱫᱳ ᱵᱚᱸᱜᱟ ᱟᱹᱞᱤᱧ ᱦᱚᱸ ᱪᱟᱸᱫᱳ ᱵᱚᱸᱜᱟ ᱫᱟᱭᱟᱛᱮ ᱢᱚᱼᱼ
ᱚ ᱢᱮᱱᱫᱟᱞᱤᱧ ᱟᱵᱮᱱ ᱫᱚ ᱚᱠᱟᱞᱮ ᱞᱮᱠᱟ ᱢᱮᱱᱟᱜ ᱵᱮᱤᱱᱟ ᱚ ᱟᱪᱪᱷᱟ ᱪᱷᱟ ᱟᱪᱷᱟ ᱦᱳᱭ ᱛᱚ᱾
ᱢᱚᱴ ᱵᱷᱟᱜᱮ ᱜᱮ ᱢᱮᱱᱟᱜ ᱞᱤᱧᱟ᱾
ᱟᱪᱪᱷᱟ ᱡᱟᱭᱦᱳᱠ ᱥᱟᱱᱟᱢ ᱦᱚᱲ ᱱᱟᱯᱟᱭ ᱵᱚᱱ ᱛᱟᱦᱮᱸ ᱞᱮᱱᱠᱷᱟᱱ ᱜᱮ ᱱᱟᱯᱟᱭ ᱥᱮ ᱪᱮᱫ᱾ ᱦᱳᱭ ᱜᱚᱝᱠᱮ ᱟᱹᱞᱤᱧᱱᱟᱜ ᱱᱤᱛᱚᱜ ᱫᱚ ᱚᱲᱟᱜ ᱠᱚᱨᱮᱫ ᱜᱮ ᱢᱮᱱᱟᱜ ᱞᱤᱧᱟ᱾ ᱮ ᱱᱤᱛᱚᱜ ᱫᱚ ᱱᱟᱜ ᱚᱲᱟᱜ ᱠᱚᱨᱮ ᱜᱮ ᱾ ᱱᱚᱜ-ᱚ ᱱᱚᱣᱟ ᱪᱟᱥᱵᱟᱥ ᱠᱚ ᱧᱮᱞ ᱦᱩᱭᱩᱜ ᱠᱟᱱᱟ ᱾ ᱦᱩᱲᱩ ᱠᱚ ᱱᱟᱜ ᱱᱤᱛᱚᱜ ᱫᱚ ᱨᱚᱦᱚᱭ ᱵᱟᱲᱟ ᱦᱩᱭᱩᱜ ᱠᱟᱱᱟ ᱛᱚ ᱾ ᱦᱳᱭ ᱾
ᱦᱩᱲᱩ ᱠᱚ ᱵᱤᱱ ᱨᱚᱦᱚᱭ
ᱦᱳᱭ ᱦᱩᱲᱩ ᱠᱚ ᱨᱚᱦᱚᱭ ᱠᱚ ᱛᱟᱯᱚᱨᱮ ᱥᱤᱭᱳᱜ ᱠᱚ ᱚᱱᱟ ᱪᱷᱟᱲᱟ ᱫᱚ ᱱᱤᱛᱚᱜ ᱫᱚ ᱮᱴᱟᱜ ᱠᱟᱹᱢᱤ ᱫᱚ ᱵᱟᱪᱩᱜ-ᱟᱛᱚ ᱾
ᱟᱸᱡᱚᱢᱮᱫ ᱟᱵᱤᱱ?
ᱦᱮᱸ ᱟᱞᱤᱧ ᱫᱚ ᱟᱵᱱᱟᱜ ᱨᱚᱲ ᱞᱤᱧ ᱟᱡᱚᱢ ᱮᱫᱟ ᱾ ᱟᱹᱞᱤᱧᱟᱜ ᱵᱮᱱ ᱟᱸᱡᱚᱢ ᱮᱫᱟ? ᱦᱮᱞᱳ ᱦᱮᱞ ᱦᱮᱞᱳ ᱾
ᱦᱮᱸ ᱾ ᱞᱟᱹᱭ ᱮᱫᱟᱹᱧ ᱟᱵᱤᱱᱟᱜ ᱫᱚ ᱚᱲᱟᱜ ᱨᱮ ᱦᱮᱱᱟᱜ ᱵᱤᱱᱟ ᱦᱚᱭᱛᱳ ᱱᱮᱴᱳᱣᱟᱨᱠ ᱦᱟᱞᱠᱟ ᱠᱚᱢᱮ ᱮ ᱧᱟᱢ ᱮᱫᱟ, ᱦᱚᱭ ᱛᱳ ᱚᱱᱟ ᱠᱷᱟᱹᱛᱤᱨ ᱛᱮ ᱟᱵᱱᱟᱜ ᱨᱚᱲ ᱠᱟᱴᱟᱜ ᱠᱟᱲ ᱦᱤᱡᱩᱜ ᱠᱟᱱᱟ ᱛᱚ ᱾
ᱟᱪᱪᱷᱟ ᱟᱪᱪᱷᱟ, ᱴᱷᱤᱠ ᱜᱮᱭᱟ ᱟᱹᱞᱤᱧ ᱠᱟᱹᱴᱤᱡ ᱵᱟᱭᱨᱮ ᱥᱮᱫ ᱞᱤᱧ ᱩᱰᱩᱠᱚᱜ ᱠᱟᱱᱟ ᱾ ᱢᱟᱜ ᱱᱤᱛᱳᱜ ᱵᱮᱱ ᱟᱸᱡᱚᱢ ᱮᱫᱟ?
ᱦᱮᱸ ᱱᱤᱛᱳᱜ ᱟᱸᱡᱚᱢ ᱮᱫᱟ ᱾ ᱦᱮᱸ ᱟᱸᱡᱚᱢ ᱮᱫᱟᱞᱤᱧ ᱞᱟᱹᱭᱵᱤᱱ ᱾
ᱟᱪᱪᱷᱟ ᱜᱚᱝᱠᱮ ᱛᱟᱦᱮᱞᱮ ᱱᱤᱛᱚᱜ ᱛᱟᱦᱚᱞᱮ ᱟᱵᱤᱱ ᱦᱮᱸ ᱟᱹᱞᱤᱧ ᱟᱹᱞᱤᱧ ᱫᱚ ᱦᱟᱜ ᱜᱚᱝᱠᱮ ᱟᱞᱮ ᱯᱟᱦᱴᱟ ᱫᱚ ᱱᱤᱛᱳᱜ ᱫᱚ ᱱᱟᱦᱟᱜ ᱱᱚᱣᱟᱻ ᱠᱷᱮᱛ ᱵᱟᱹᱫᱽ ᱠᱚᱨᱮ ᱱᱟᱦᱟᱜ ᱱᱤᱛᱚᱜ ᱫᱚ ᱨᱚᱦᱚᱭ ᱵᱟᱲᱟᱭ ᱮᱫᱟᱞᱮ ᱤᱱᱟᱹᱜᱮ ᱾ ᱤᱱᱟᱹ ᱪᱷᱟᱰᱟ ᱫᱚ ᱮᱴᱟᱜ ᱠᱟᱹᱢᱤ ᱫᱚ ᱱᱤᱛᱳᱜ ᱫᱚ ᱵᱟᱹᱪᱩᱜ ᱟᱹᱱᱤᱡ ᱾
ᱦᱳᱭ ᱱᱟᱯᱟᱭ ᱜᱮ ᱨᱚᱦᱚᱭ ᱵᱟᱲᱟᱭ ᱯᱮ ᱾ ᱟᱞᱮ ᱦᱚᱸ ᱨᱚᱦᱚᱭ ᱵᱟᱲᱟᱭ ᱮᱫᱟᱞᱮ ᱢᱚᱴᱟᱢᱩᱴᱤ ᱵᱟᱹᱭᱦᱟᱹᱲ ᱠᱚᱞᱮ ᱨᱚᱦᱚᱭ ᱟᱠᱟᱫ ᱜᱮᱭᱟ ᱾ ᱟᱫᱚ ᱚᱱᱟ ᱜᱷᱩᱴᱩ ᱠᱚᱨᱮ ᱜᱮ ᱫᱟᱜ ᱵᱟᱝ ᱞᱟᱜᱟᱣ ᱟᱠᱟᱱᱟ ᱛᱚ ᱟᱫᱚ ᱚᱱᱟ ᱫᱚ ᱵᱟᱞᱮ ᱨᱚᱦᱚᱭ ᱟᱠᱟᱫᱟ ᱠᱟᱹᱴᱤᱡ ᱞᱮᱴ ᱛᱮᱞᱮ ᱨᱚᱦᱚᱭᱟ ᱾ ᱚᱱᱟ ᱨᱮᱱᱟᱜ ᱪᱟᱯ ᱫᱚ ᱵᱟᱹᱱᱩᱜ-ᱟ ᱡᱮ ᱨᱚᱦᱚᱭ ᱚᱱᱟ ᱫᱚ ᱢᱟᱱᱮ ᱠᱚᱢ ᱥᱚᱢᱚᱭ ᱨᱮᱱᱟᱜ ᱵᱮᱥᱤ ᱠᱚᱢ ᱥᱚᱢᱚᱭ ᱛᱮ ᱦᱩᱭᱩᱜ-ᱟ ᱥᱮ ᱾
ᱦᱳᱭ ᱦᱳᱭ ᱾
ᱚᱱᱮ ᱡᱚᱛᱚ ᱯᱚᱨᱮ ᱵᱚᱱ ᱨᱚᱦᱚᱭᱟ ᱚᱱᱟ ᱜᱮ ᱛᱟᱲᱟᱛᱟᱹᱲᱤ ᱵᱚᱱ ᱜᱮᱫᱟ ᱾
ᱮᱠᱫᱚᱢ ᱮᱠᱫᱚᱢ ᱾ ᱦᱚᱸ ᱜᱚᱢᱠᱮ ᱾ ᱜᱚᱢᱠᱮ ᱤᱭᱟᱹ ᱢᱮᱱ ᱮᱫᱟᱞᱤᱧ ᱡᱮ ᱮᱸ ᱛᱟᱦᱚᱞᱮ ᱱᱤᱛᱚᱜ ᱫᱚ ᱛᱟᱦᱚᱞᱮ ᱢᱤᱫᱴᱮᱱ ᱥᱟᱛᱟᱢ ᱱᱤᱭᱟᱹ ᱜᱮᱞᱟᱝ ᱜᱟᱯᱟᱞᱢᱟᱨᱟᱣ ᱞᱮᱱᱠᱷᱟᱱ ᱟᱹᱰᱤ ᱜᱮ ᱱᱟᱯᱟᱭ ᱠᱚᱜ-ᱟ ᱦᱮᱸ ᱥᱮ ᱵᱟᱝ ᱾
ᱪᱤᱠᱟᱹᱭᱮᱫ ᱛᱮᱵᱮᱱ?
ᱦᱮᱸ
ᱪᱤᱠᱟᱹᱭᱮᱫ ᱛᱮᱵᱤᱱ?
ᱵᱟᱝᱜᱮ ᱟᱹᱞᱤᱧ ᱫᱚ ᱚᱲᱟᱜ ᱨᱮᱜᱮ ᱢᱮᱱᱟᱜ ᱞᱤᱧᱟ ᱫᱩᱲᱩᱵ ᱵᱟᱲᱟ ᱦᱩᱭ ᱟᱠᱟᱱᱟ ᱾
ᱟᱫᱚ
ᱦᱮᱸ
ᱞᱟᱹᱭᱵᱤᱱ ᱾
ᱚ ᱟᱹᱞᱤᱧᱟᱜ ᱨᱚᱲ ᱵᱮᱱ ᱟᱸᱡᱚᱢ ᱮᱫᱟᱵᱮᱱ?
ᱟᱸᱡᱚᱢ ᱮᱫᱟᱞᱤᱧ ᱾
ᱚ ᱢᱮᱱᱫᱟᱹᱧ ᱤᱭᱟᱹ ᱢᱮᱱᱫᱟᱞᱤᱧ ᱚᱠᱟᱴᱟᱜ ᱥᱟᱛᱟᱢ ᱵᱟᱨᱮᱛᱮ ᱨᱚᱯᱚᱲᱚᱜ ᱦᱩᱭᱩᱜ-ᱟ ᱚᱱᱟᱜᱮ ᱠᱟᱹᱴᱤᱡ ᱵᱮᱱ ᱞᱟᱹᱭ ᱠᱮᱭᱟ ᱾
ᱟᱵᱤᱱ ᱜᱮ ᱞᱟᱹᱭᱵᱤᱱ ᱪᱮᱫ ᱵᱟᱨᱮ ᱛᱮᱞᱟᱝ ᱨᱚᱯᱚᱲ ᱟᱞᱤᱧ ᱾
ᱨᱚᱯᱚᱲ ᱫᱚ ᱱᱟᱦᱟᱸᱜ ᱜᱚᱢᱠᱮ ᱦᱳᱭ ᱛᱳ ᱟᱵᱚ ᱢᱟᱱᱮ ᱟᱵᱚ ᱢᱟᱱᱮ ᱟᱵᱚ ᱢᱟᱱᱮ ᱟᱛᱩ ᱥᱮ ᱟᱵᱚ ᱵᱷᱮᱜᱟᱨ ᱵᱷᱮᱜᱟᱨ ᱴᱚᱴᱷᱟ ᱠᱚ ᱢᱟᱱᱮ ᱴᱚᱴᱷᱟ ᱠᱚᱨᱮᱫ ᱜᱮ ᱱᱤᱛᱚᱜ ᱩᱱᱠᱩ ᱠᱟᱲᱟ ᱢᱮᱨᱚᱢ ᱰᱟᱝᱨᱤ ᱱᱩᱠᱩ ᱵᱚᱱ ᱫᱚᱭᱮᱫ ᱠᱚᱣᱟ ᱥᱮᱵᱚᱱ ᱟᱹᱥᱩᱞᱮᱫ ᱠᱚᱣᱟ ᱦᱮᱸ ᱥᱮ ᱵᱟᱝ?
ᱦᱮᱸ ᱥᱮ ᱾
ᱟᱫᱚ ᱱᱩᱠᱩ ᱟᱹᱥᱩᱞ ᱠᱟᱛᱮᱫ ᱟᱵᱚ ᱚᱠᱟ ᱞᱮᱠᱟ ᱢᱟᱱᱮ ᱢᱟᱱᱮ ᱛᱤᱱᱟᱹᱜ ᱜᱟᱱ ᱟᱵᱚᱣᱟᱜ ᱢᱤᱫᱴᱮᱱ ᱞᱟᱵᱷᱚᱵᱟᱱ ᱥᱮ ᱛᱤᱱᱟᱹᱜ ᱜᱟᱱ ᱟᱵᱚᱣᱟᱜ ᱢᱟᱱᱮ ᱟᱱᱮ ᱥᱚᱝᱥᱟᱨ ᱥᱟᱸᱜᱷᱟᱨ ᱪᱟᱞᱟᱣ ᱨᱮ ᱢᱟᱱᱮ ᱠᱟᱹᱴᱤᱡ ᱱᱟᱯᱟᱭᱚᱜ ᱠᱟᱱ ᱛᱟᱵᱚᱱᱟ ᱚᱱᱟ ᱠᱟᱹᱴᱤᱡ ᱵᱮᱱ ᱞᱟᱹᱭ ᱥᱚᱫᱚᱨ ᱠᱮᱭᱟ ᱾ ᱵᱟᱨ ᱯᱮ ᱠᱟᱛᱷᱟ ᱛᱮ
ᱵᱟᱞᱤᱧ ᱵᱩᱡᱽ ᱞᱮᱫᱟ ᱠᱟᱛᱷᱟ ᱟᱨ ᱢᱤᱫ ᱫᱷᱟᱣ ᱞᱟᱹᱭ ᱢᱮ ᱥᱮ᱾
ᱚ ᱢᱮᱱᱫᱟᱞᱤᱧ ᱡᱮ ᱱᱚᱜᱼᱚᱭ ᱡᱮ ᱟᱵᱚ ᱢᱤᱫᱴᱮᱱ ᱟᱹᱛᱩ ᱚᱲᱟᱜ ᱨᱮ ᱛᱟᱦᱮᱸ ᱠᱟᱛᱮᱫ ᱱᱩᱠᱩ ᱠᱟᱲᱟ, ᱢᱮᱨᱚᱢ, ᱰᱟᱝᱨᱤ, ᱥᱩᱠᱨᱤ ᱮᱢᱟᱱ ᱛᱮᱢᱟ ᱵᱚᱱ ᱟᱹᱥᱩᱞᱮᱫ ᱠᱚᱣᱟ ᱦᱮᱸ ᱥᱮ ᱵᱟᱝ᱾
ᱦᱮᱸ ᱦᱮᱸ ᱦᱮᱸ
ᱟᱫᱚ ᱱᱩᱠᱩ ᱟᱹᱥᱩᱞ ᱠᱟᱛᱮᱫ ᱟᱵᱚ ᱛᱤᱱᱟᱹᱜ ᱜᱟᱱ ᱵᱚᱱ ᱞᱟᱵᱷᱚᱵᱟᱱ ᱫᱟ ᱥᱮ ᱛᱤᱱᱟᱹᱜ ᱜᱟᱱ ᱟᱵᱚ ᱜᱚᱲᱚ ᱥᱚᱯᱚᱦᱚᱫ ᱱᱩᱠᱩ ᱴᱷᱮᱱ ᱵᱚᱱ ᱧᱟᱢ ᱮᱫᱟ ᱱᱚᱜᱼᱚᱱᱟ ᱵᱟᱨᱮ ᱛᱮᱜᱮ ᱠᱟᱹᱴᱤᱡ ᱨᱚᱯᱚᱲ ᱦᱩᱭ ᱠᱚᱜᱼᱟ ᱟᱨ ᱪᱮᱫ᱾
ᱞᱟᱵᱟᱱᱛᱚ ᱦᱮᱸ ᱟᱸᱡᱚᱢ ᱠᱮᱫᱼᱟ ᱞᱤᱧ᱾
ᱦᱳᱭ ᱦᱳᱭ ᱦᱳᱭ ᱟᱫᱚ ᱚᱱᱟ ᱱᱤᱭᱮ ᱜᱮ ᱠᱟᱹᱴᱤᱡ ᱞᱟᱝ ᱨᱚᱯᱚᱲ ᱠᱚᱜᱼᱟ᱾ ᱟᱪᱪᱷᱟ ᱜᱚᱝᱠᱮ ᱛᱟᱦᱮ ᱡᱟᱭᱦᱮᱠ ᱛᱟᱦᱚᱞᱮ ᱟᱞᱤᱧ ᱠᱟᱹᱴᱤᱡ ᱵᱟᱨ ᱯᱮ ᱠᱟᱛᱷᱟ ᱞᱤᱧ ᱨᱚᱲ ᱮᱫᱟ ᱛᱟᱯᱚᱨᱮ ᱱᱟᱜ ᱵᱮᱱ ᱨᱚᱲᱟ ᱥᱮ ᱪᱮᱫ᱾
ᱟᱵᱚ ᱠᱟᱹᱢᱤ ᱠᱚᱫᱚ ᱵᱟᱵᱚᱱ ᱪᱟᱞᱟᱜᱼᱟ ᱵᱮᱥᱤ ᱚᱲᱟᱜ ᱨᱮᱱᱟᱜ ᱠᱟᱹᱢᱤ
ᱦᱳᱜ
ᱛᱚ ᱚᱱᱟ ᱥᱟᱶ ᱥᱟᱶᱛᱮ ᱫᱚᱦᱚ ᱠᱟ ᱛᱮ ᱚᱱᱟᱜᱮ ᱡᱟᱜᱮ ᱰᱟᱝᱨᱤ ᱥᱤᱭᱳᱜ ᱠᱚ ᱦᱩᱭᱩᱜᱼᱟ ᱰᱟᱹᱝᱨᱤ ᱠᱚ ᱫᱚᱦᱚ ᱞᱮᱱᱠᱷᱟᱡ᱾
ᱦᱳᱭ ᱦᱳᱭ ᱦᱳᱭ ᱮᱠᱫᱚᱢ ᱮᱠᱫᱚᱢ ᱡᱚᱛᱷᱟᱛ ᱠᱟᱛᱷᱟ ᱜᱚᱢᱠᱮ ᱦᱮᱸ ᱦᱮᱸ ᱵᱩᱡᱽ ᱫᱟᱞᱤᱧ ᱟᱸᱡᱚᱢ ᱫᱟᱞᱤᱧ᱾ ᱮᱸᱜ ᱦᱮᱸ ᱜᱚᱝᱠᱮ ᱟᱸᱡᱚᱢ ᱫᱟᱞᱤᱧ ᱟᱸᱡᱚᱢ ᱫᱟᱞᱤᱧ᱾
ᱦᱮᱸ ᱟᱫᱚ ᱟᱸᱡᱚᱢ ᱢᱮ ᱰᱟᱹᱝᱨᱤ ᱥᱤᱭᱳᱜ ᱠᱚ ᱦᱩᱭᱩᱜᱼᱟ ᱛᱟᱯᱚᱨᱮ ᱩᱱᱠᱟ ᱥᱟᱨ ᱦᱚᱸ ᱧᱟᱢᱚᱜᱼᱟ ᱚᱸᱰᱮ
ᱵᱩᱡᱽ ᱫᱟᱢ ᱥᱟᱶ ᱥᱟᱶᱛᱮ ᱜᱚᱲᱚ ᱡᱟᱦᱟᱸ ᱛᱤᱱᱟᱹᱜ ᱵᱚ ᱢᱟᱨᱟᱝ ᱪᱟᱞᱟᱜ ᱟᱠᱚ᱾ ᱛᱚ ᱯᱚᱭᱥᱟ ᱚᱱᱠᱟ ᱜᱮ ᱧᱟᱢᱚᱜᱼᱟ ᱥᱮ᱾
ᱦᱳᱭ ᱮᱠᱫᱚᱢ ᱮᱠᱫᱚᱢ ᱮᱠᱫᱚᱢ᱾ ᱮᱻ ᱡᱟᱭᱦᱳᱠ ᱜᱚᱢᱠᱮ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱦᱮᱸ ᱥᱮ ᱵᱟᱝ᱾
ᱦᱮᱸ ᱜᱚᱝᱠᱮ ᱟᱵᱤᱱ ᱦᱚᱸ ᱰᱟᱹᱝᱨᱤ ᱢᱮᱨᱚᱢ ᱠᱚ ᱦᱮᱱᱟᱜ ᱠᱚᱣᱟ ᱥᱮ ᱪᱮᱫ? ᱟᱫᱚ ᱜᱚᱢᱠᱮ ᱟᱞᱤᱧ ᱟᱹᱵᱤᱱ ᱰᱟᱝᱨᱤ ᱢᱮᱨᱚᱢ ᱠᱚ ᱢᱮᱱᱟᱜ ᱠᱚᱣᱟ ᱥᱮ ᱪᱤᱫ?
ᱦᱮᱸ ᱜᱚᱢᱠᱮ ᱟᱞᱮ ᱟᱞᱮ ᱯᱟᱦᱴᱟ ᱨᱮᱱᱟᱜ ᱦᱮ ᱦᱮᱸ ᱜᱚᱝᱠᱮ ᱢᱮᱱᱫᱟᱞᱤᱧ ᱟᱞᱮ ᱯᱟᱦᱴᱟ ᱫᱚ ᱦᱟᱸᱜ ᱩᱱᱠᱩ ᱠᱚᱫᱚ ᱟᱹᱰᱤ ᱰᱷᱮᱨ ᱞᱮ ᱟᱹᱥᱩᱞ ᱠᱚᱣᱟ ᱵᱩᱡᱽ ᱫᱟ ᱵᱮᱱ᱾
ᱦᱳᱭ ᱟᱹᱥᱩᱞ ᱠᱟᱛᱮᱫ ᱟᱹᱵᱤᱱ ᱛᱤᱱᱟᱹᱜ ᱤᱭᱟᱹ ᱵᱤᱱ ᱵᱩᱡᱽ ᱠᱟᱫᱟ ᱟᱹᱵᱤᱱ
ᱟᱻᱻ ᱵᱩᱡᱽ ᱞᱮ ᱮᱱᱠᱷᱟᱱ ᱦᱳ ᱜᱚᱝᱠᱮ ᱵᱩᱡᱽ ᱫᱚ ᱦᱟᱸᱜ ᱵᱩᱡᱽ ᱞᱮᱠᱷᱟᱱ ᱫᱚ ᱱᱚᱜᱼᱚᱭ ᱟᱹᱞᱤᱧ ᱫᱚ ᱢᱚᱴᱟᱢᱩᱴᱤ ᱧᱮᱞᱚᱜᱚᱜ ᱠᱟᱱᱟ ᱫᱩ ᱛᱤᱱ ᱥᱮᱨᱢᱟ ᱠᱷᱚᱱᱟᱜ ᱥᱮ ᱞᱟᱦᱟ ᱠᱷᱚᱱᱜᱮ ᱧᱮᱞ ᱟᱹᱜᱩ ᱟᱠᱟᱱᱟ ᱥᱮ ᱥᱮᱫᱟᱭ ᱦᱟᱯᱲᱟᱢ ᱠᱷᱚᱱ ᱱᱤᱭᱟᱹ ᱫᱚᱠᱚ ᱫᱚᱦᱚ ᱟᱹᱜᱩ ᱟᱠᱟᱫ ᱛᱟᱦᱮᱸ ᱱᱩᱱᱠᱩ ᱠᱟᱲᱟ, ᱰᱟᱝᱨᱤ, ᱢᱮᱨᱚᱢ ᱥᱩᱠᱨᱤ ᱮ ᱮᱢᱟᱱ ᱛᱮᱢᱟᱱ ᱜᱮ ᱟᱨᱚ ᱥᱤᱢ ᱠᱚ ᱚᱲᱟᱜ ᱠᱚᱨᱮᱱ ᱟᱨᱚ ᱢᱮᱱᱫᱚ ᱱᱩᱠᱩ ᱠᱚ ᱟᱹᱥᱩᱞ ᱞᱮᱠᱚ ᱠᱷᱟᱱ ᱦᱳᱭᱛᱳ ᱴᱟᱠᱟ ᱠᱟᱹᱣᱰᱤ ᱨᱮᱱᱟᱜ ᱢᱤᱫᱴᱮᱱ ᱮᱸ ᱟᱱᱟᱴ ᱵᱟᱝ ᱦᱩᱭᱩᱜ ᱛᱟᱵᱚᱱᱟ ᱛᱟᱵᱚᱱᱟ ᱦᱳ ᱛᱚ ᱡᱟᱦᱟᱸᱱᱟᱜ ᱨᱩᱣᱟᱹ ᱦᱟᱹᱥᱩ ᱥᱮ ᱨᱳᱜᱽ ᱵᱤᱢᱟᱨ ᱠᱚᱨᱮ ᱫᱚ ᱦᱳᱭᱛᱳ ᱟᱵᱚ ᱡᱩᱫᱤ ᱵᱚᱱ ᱢᱚᱱᱮᱭᱟ ᱡᱮ ᱢᱤᱫᱴᱮᱱ ᱜᱟᱱ ᱟᱹᱠᱷᱨᱤᱧ ᱠᱟᱛᱮᱫ ᱱᱤᱭᱟᱹ ᱟᱱᱟᱴ ᱠᱷᱚᱱ ᱯᱚᱞᱚᱢᱚᱜ ᱦᱩᱭᱩᱜᱼᱟ᱾ ᱥᱮ ᱯᱟᱨᱚᱢ ᱦᱚᱸ ᱦᱩᱭᱩᱜᱼᱟ ᱛᱟᱦᱚᱞᱮ ᱩᱱ ᱩᱱ ᱥᱚᱢᱚᱭ ᱮᱴᱠᱮᱴᱚᱬᱮ ᱵᱟᱝ ᱦᱩᱭᱩᱜᱼᱟ᱾
ᱮᱠᱫᱚᱢ ᱜᱮ ᱮᱠᱫᱚᱢ ᱴᱷᱤᱠ ᱵᱮᱱ ᱞᱟᱹᱭ ᱠᱟᱫᱟ᱾
ᱦᱳᱭ ᱦᱳᱭ ᱟᱨ ᱜᱚᱢᱠᱮ ᱮᱸ ᱱᱤᱛᱳᱜ ᱧᱮᱞᱚᱜᱚᱜ ᱠᱟᱱᱟ ᱱᱤᱭᱟᱹ ᱚᱠᱛᱚ ᱨᱮ ᱦᱳᱭᱛᱳ ᱮᱸ ᱱᱤᱭᱟᱹ ᱦᱚᱲ ᱦᱚᱲᱢᱚ ᱡᱤᱣᱤ ᱫᱤᱱ ᱫᱚ ᱦᱳᱭᱛᱳ ᱠᱟᱹᱢᱤ ᱥᱮ ᱠᱟᱹᱥᱱᱤ ᱫᱚ ᱦᱟᱸᱜ ᱪᱟᱞᱟᱜ ᱵᱟᱭ ᱢᱟᱱᱮ ᱵᱟᱝ ᱥᱚᱢᱵᱷᱚᱵᱽ ᱠᱟᱱ ᱛᱟᱵᱚᱱᱟ ᱦᱮᱸ ᱥᱮ ᱵᱟᱝ᱾
ᱦᱳᱭ ᱦᱳᱭ ᱦᱳᱭ ᱟᱵᱚ ᱫᱚ ᱱᱤᱡᱮᱨ ᱨᱮᱦᱚᱸ ᱡᱟᱭᱜᱟ ᱡᱚᱢᱤ ᱦᱮᱱᱟᱜ ᱛᱟᱵᱚᱱᱟ ᱟᱫᱚ ᱚᱱᱟ ᱥᱟᱶᱛᱮ ᱥᱟᱶᱛᱮ ᱫᱚᱦᱚ ᱦᱚᱸ ᱩᱱᱠᱩ ᱠᱟᱡᱟᱨ ᱡᱤᱱᱤᱥ ᱥᱮ᱾
ᱦᱳᱭ ᱦᱳᱭ ᱠᱟᱡᱮᱨ ᱡᱤᱱᱤᱥ, ᱟᱫᱱᱟᱜ ᱱᱚᱜ-ᱚᱭ ᱡᱮᱢᱚᱱ ᱱᱤᱛᱚᱜ ᱜᱚᱝᱠᱮ ᱱᱚᱜ-ᱚᱭ ᱪᱟᱥᱵᱟᱥ ᱦᱩᱭᱩᱜ ᱠᱟᱱᱟ ᱥᱮ ᱦᱩᱭᱮᱱᱟ ᱥᱮ, ᱱᱤᱛᱚᱜ ᱦᱚᱸ ᱨᱚᱦᱚᱭ ᱵᱟᱲᱟᱜ ᱡᱟᱦᱟᱸ ᱠᱚᱨᱮᱫ ᱫᱚ ᱪᱟᱞᱟᱜ ᱠᱟᱱᱟ᱾ ᱟᱫᱚ ᱟᱵᱚ ᱢᱟᱹᱱᱢᱤ ᱛᱮᱠᱷᱟᱱ ᱫᱚ ᱦᱳᱭᱛᱳ ᱱᱟᱦᱮᱞ ᱫᱚ ᱵᱟᱵᱚᱱ ᱚᱨ ᱫᱟᱲᱮᱭᱟᱜ ᱠᱮᱭᱟ᱾
ᱟᱫᱚ ᱱᱩᱠᱩ ᱠᱚᱦᱚᱸ ᱛᱟᱦᱮᱸ ᱱᱩᱠᱩ ᱠᱚ ᱢᱮᱱᱟᱜ ᱠᱚᱛᱮ ᱠᱮ ᱱᱩᱠᱩᱣᱟᱜ ᱦᱩᱭᱛᱳ ᱟᱵᱚ ᱜᱩᱨᱤᱡ ᱠᱚᱦᱚᱸ ᱮᱢᱟᱱ ᱛᱮᱢᱟᱱ ᱵᱚᱱ ᱮᱢᱟᱣᱟᱜ ᱠᱟᱱᱟ ᱥᱮᱵᱚᱱ ᱞᱟᱜᱟᱣᱮᱫᱟ ᱚᱱᱟ ᱠᱟᱹᱢᱤ ᱨᱮ,
ᱟᱹᱞᱤᱧ ᱦᱚᱸ ᱞᱤᱧ ᱞᱟᱹᱭ ᱠᱤᱨᱤᱱᱟ ᱱᱚᱣᱟ ᱡᱮ ᱚᱱᱟ ᱠᱷᱚᱱ ᱥᱟᱨ ᱦᱚᱸᱵᱚᱱ ᱧᱟᱢ ᱫᱟ᱾
ᱦᱳᱭ ᱦᱳᱭ ᱦᱳᱭ᱾ ᱦᱳᱭ ᱦᱳᱭ ᱟᱫᱚ ᱱᱟᱜ ᱜᱚᱝᱠᱮ ᱚᱱᱮ ᱚᱱᱟᱜᱮ ᱮᱸᱫ ᱟᱨᱚ ᱚᱱᱠᱟ ᱟᱭᱢᱟ ᱮᱴᱠᱮᱴᱚᱬᱮ ᱥᱮ ᱟᱨᱚ ᱚᱱᱠᱟᱜᱮ ᱢᱟᱱᱮ ᱢᱮᱱᱟᱜ-ᱟ ᱡᱟᱦᱟᱸ ᱠᱚᱛᱮ ᱫᱚ ᱦᱳᱭᱛᱳ ᱟᱵᱩᱣᱟᱜ ᱮᱸᱫ ᱱᱩᱠᱩ ᱢᱚᱱᱮ ᱠᱟᱜ ᱵᱮᱱ ᱦᱳᱭᱛᱳ ᱥᱟᱸᱜᱮ ᱧᱚᱜ ᱡᱩᱫᱤ ᱢᱮᱨᱚᱢ ᱥᱮ ᱠᱟᱰᱟ ᱰᱟᱹᱝᱨᱤ ᱡᱩᱫᱤ ᱠᱚ ᱛᱟᱦᱮᱱᱟ ᱱᱩᱠᱩ ᱟᱹᱠᱷᱨᱤᱧ ᱠᱟᱛᱮᱫ ᱦᱳᱭᱛᱳ ᱟᱵᱚ ᱢᱤᱫᱴᱮᱱ ᱱᱟᱯᱟᱭ ᱧᱚᱜ ᱚᱲᱟᱜ ᱫᱩᱣᱟᱹᱨ ᱵᱚᱱ ᱵᱮᱱᱟᱣ ᱫᱟᱲᱮᱭᱟᱜ-ᱟ ᱥᱟᱶᱛᱮ ᱚᱸᱰᱮ ᱱᱟᱜ ᱛᱮ ᱱᱟᱯᱟᱭ ᱛᱮᱵᱚᱱ ᱛᱟᱦᱮᱸ ᱫᱟᱲᱮᱭᱟᱜ-ᱟ ᱦᱮᱸ ᱵᱟᱝ᱾
ᱦᱳᱭ ᱦᱳᱭ ᱟᱫᱚ ᱜᱚᱝᱠᱮ ᱟᱹᱵᱤᱱ ᱩᱸ ᱱᱚᱜ-ᱚᱭ ᱡᱮᱵᱮᱱ ᱞᱟᱹᱭ ᱠᱮᱫ ᱰᱟᱹᱝᱨᱤ ᱠᱟᱰᱟ ᱟᱫᱚ ᱟᱹᱞᱤᱧ ᱨᱮᱱ ᱫᱚ ᱩᱱᱟᱹᱜ ᱫᱚ ᱵᱟᱹᱱᱩᱜ ᱠᱚ ᱛᱟᱞᱤᱧᱟ ᱥᱮ ᱨᱚᱠᱚᱢ ᱪᱮ ᱟᱹᱵᱤᱱ ᱞᱮᱠᱟ ᱫᱚ ᱟᱫᱚ ᱚᱵᱷᱤᱜᱚᱛᱟ ᱫᱚ ᱵᱟᱹᱱᱩᱜ ᱛᱟᱹᱞᱤᱧᱟ ᱥᱮ ᱛᱚ ᱚᱱᱟ ᱛᱚ ᱚᱱᱟ
ᱟᱪᱪᱷᱟ ᱟᱪᱪᱷᱟ ᱦᱳᱭ ᱜᱚᱝᱠᱮ ᱚᱱᱠᱟ ᱰᱷᱮᱨ ᱠᱚᱢ ᱫᱚ ᱛᱟᱦᱮᱱ ᱜᱮᱭᱟ᱾ ᱚ ᱦᱳᱭᱛᱳ ᱟᱵᱮᱱ ᱦᱚᱸ ᱡᱩᱫᱤ ᱵᱮᱱ ᱫᱚᱦᱚ ᱠᱮᱠᱚᱣᱟ ᱱᱤᱦᱟᱹᱛᱤ ᱱᱤᱭᱟᱹ ᱠᱚᱨᱮ ᱢᱟᱱᱮ ᱱᱤᱭᱟᱹ ᱨᱮᱱᱟᱜ ᱢᱤᱫᱴᱟᱝ ᱞᱟᱵᱷᱚᱵᱟᱱ ᱵᱮᱱ ᱧᱮᱞ ᱠᱮᱭᱟ ᱦᱮᱸ ᱥᱮ ᱵᱟᱝ᱾
ᱦᱳᱭ᱾
ᱦᱳᱭ ᱟᱫᱚ ᱱᱟᱦᱟᱜ ᱜᱚᱝᱠᱮ ᱛᱟᱦᱚᱞᱮ ᱟᱯᱮ ᱯᱟᱦᱟᱴᱟ ᱫᱚ ᱱᱚ ᱚᱱ ᱚᱱᱠᱟ ᱚᱠᱟ ᱞᱮᱠᱟ ᱫᱚᱦᱚ ᱵᱟᱲᱟᱣ ᱠᱟᱫ ᱠᱚᱣᱟ ᱠᱚ ᱥᱮ ᱵᱟᱝ ᱚᱱᱟ ᱟᱯᱮ ᱯᱟᱦᱟᱴᱟ ᱨᱮ?
ᱦᱮᱸ ᱜᱚᱝᱠᱮ ᱟᱞᱮ ᱯᱟᱦᱟᱴᱟ ᱫᱚ ᱢᱮᱱᱟᱜ ᱫᱚ ᱢᱮᱱᱟᱜ ᱠᱚᱣᱟ ᱟᱫᱚ ᱠᱷᱩᱵ ᱮᱠᱴᱟ ᱠᱚᱢ ᱟᱯᱮ ᱞᱮᱠᱟ ᱫᱚ ᱢᱚᱱᱮ ᱦᱩᱭᱩᱜ ᱠᱟᱱᱟ ᱠᱷᱩᱵ ᱫᱚ ᱵᱟᱝ ᱠᱟᱱᱟ
ᱦᱳᱭ ᱦᱳᱭ᱾ ᱟᱪᱪᱷᱟ ᱟᱫᱚ ᱦᱟᱸᱜ ᱜᱚᱝᱠᱮ ᱟᱞᱮ ᱫᱚ ᱵᱩᱨᱩ ᱫᱤᱥᱚᱢ ᱞᱮ ᱯᱟᱲᱟᱜ ᱠᱟᱱᱟ ᱛᱚ᱾
ᱦᱳᱭ ᱦᱳᱭ ᱟᱞᱮ ᱫᱚ ᱱᱚᱛᱮ ᱫᱷᱟᱲ ᱫᱤᱥᱚᱢ᱾
ᱟᱪᱪᱷᱟ ᱟᱪᱪᱷᱟ ᱟᱫᱚ ᱚᱱᱟ ᱵᱩᱨᱩ ᱫᱤᱥᱚᱢ ᱠᱷᱟᱹᱛᱤᱨ ᱛᱮ ᱪᱤᱠᱟᱹᱜ-ᱟ ᱜᱚᱝᱠᱮ ᱱᱚᱜ-ᱚᱭ ᱱᱚᱣᱟ ᱡᱮᱢᱚᱱ ᱱᱤᱛᱚᱜ ᱱᱚᱣᱟ, ᱟᱨ ᱱᱩᱠᱩ ᱜᱚᱝᱠᱮ ᱫᱚᱦᱚ ᱞᱮᱠᱚ ᱠᱷᱟᱱ ᱫᱚ ᱡᱟᱭᱜᱟ ᱦᱚᱸ ᱯᱷᱟᱠᱟ ᱡᱟᱭᱜᱟ ᱦᱚᱸ ᱛᱟᱦᱮᱸ ᱫᱚᱨᱠᱟᱨ ᱛᱚ᱾
ᱦᱳᱭ ᱦᱳᱭ ᱟᱞᱮ ᱥᱮᱫ ᱫᱚ ᱥᱮᱨᱚᱠᱚᱢ ᱯᱷᱟᱠᱟ ᱵᱟᱹᱱᱩᱜ-ᱟ ᱥᱮ ᱟᱫᱚ ᱱᱚᱝᱠᱟ ᱛᱮ ᱢᱮᱱᱟᱜ ᱫᱚ ᱢᱮᱱᱟᱜ ᱠᱚᱣᱟ ᱟᱫᱚ ᱥᱮᱨᱚᱠᱚᱢ ᱫᱚ ᱟᱫᱚ ᱫᱚ ᱵᱟᱹᱱᱩᱜ ᱠᱚᱣᱟ ᱟᱨᱠᱤ ᱞᱟᱹᱭ ᱫᱟᱹᱞᱤᱧ ᱟᱫᱚ ᱚᱱᱟ ᱛᱚ ᱩᱱᱟᱹᱜ ᱫᱚ ᱵᱟᱰᱟᱭ ᱵᱟᱹᱱᱩᱜ-ᱟ ᱟᱫᱚ ᱡᱟᱦᱟᱸ ᱴᱩᱠᱩ ᱞᱤᱧ ᱵᱟᱰᱟᱭᱟ ᱚᱱᱟ ᱠᱚ ᱞᱤᱧ ᱞᱟᱹᱭᱟᱫ ᱵᱮᱱᱟ,
ᱟᱪᱪᱷᱟ ᱡᱟᱦᱟᱸ ᱦᱮᱸ ᱜᱚᱝᱠᱮ ᱟᱫᱚ ᱡᱟᱭᱦᱳᱠ ᱟᱹᱰᱤ ᱱᱟᱯᱟᱭ ᱚᱱᱟ ᱜᱮᱵᱮᱱ ᱞᱟᱹᱭ ᱠᱮᱫᱟ᱾ ᱢᱮᱱᱫᱚ ᱢᱟᱹᱱᱢᱤ ᱡᱤᱭᱚᱱ ᱨᱮᱢᱟ ᱴᱟᱠᱟ ᱠᱟᱹᱣᱰᱤ ᱜᱮᱛᱚ ᱡᱚᱛᱚ ᱠᱷᱚᱱᱟᱜ ᱢᱟᱨᱟᱝ ᱡᱤᱱᱤᱥ ᱛᱟᱵᱩᱱ᱾
ᱦᱩᱸ
ᱴᱟᱠᱟ ᱠᱟᱹᱣᱰᱤ ᱠᱷᱟᱹᱛᱤᱨ ᱜᱮᱛᱚ ᱡᱚᱛᱚ ᱠᱤᱪᱷᱩ ᱵᱚᱱ ᱪᱤᱠᱟᱹ ᱫᱟᱲᱮᱭᱟᱜ-ᱟ ᱾
ᱮᱠᱫᱚᱢ,
ᱚ ᱟᱨ ᱴᱟᱠᱟ ᱠᱟᱹᱣᱰᱤ ᱜᱚᱢᱠᱮ ᱵᱟᱭ ᱛᱟᱦᱮᱱ ᱠᱷᱟᱱ ᱫᱚ ᱪᱮᱫ ᱵᱟᱵᱱ ᱪᱤᱠᱟᱹ ᱫᱟᱲᱮᱭᱟᱜᱟ ᱡᱟᱦᱟᱸ ᱛᱤᱱᱟᱹᱜ ᱟᱥᱟ ᱢᱚᱱᱮ ᱠᱩᱠᱢᱩ ᱢᱚᱱᱮ ᱡᱟᱦᱟᱸ ᱛᱤᱱᱟᱹᱜ ᱛᱟᱦᱮᱱ ᱨᱮᱦᱚᱸ ᱱᱤᱭᱟᱹ ᱠᱩ ᱡᱚᱛᱚ ᱨᱚᱪᱚᱫᱚᱜ-ᱟ᱾ ᱦᱳᱭ, ᱟᱫᱚ ᱡᱟᱦᱟᱸ ᱛᱤᱱᱟᱹᱜ ᱜᱮ ᱡᱟᱦᱟᱸ ᱛᱤᱱᱟᱹᱜ ᱥᱟᱺᱜᱤᱧ ᱜᱮᱵᱩᱱ ᱪᱟᱞᱟᱜ ᱠᱟᱱ ᱡᱟᱦᱟᱱᱟᱜ ᱜᱮᱵᱩᱱ ᱪᱤᱠᱟᱹ ᱴᱟᱠᱟ ᱠᱷᱟᱹᱛᱤᱨ ᱜᱮ᱾
ᱜᱚᱝᱠᱮ ᱟᱯᱮᱥᱮᱜ ᱚᱱᱛᱮ ᱥᱩᱠᱨᱤ ᱫᱚᱠᱩ ᱟᱹᱥᱩᱞ ᱠᱚᱣᱟ ᱥᱮ ᱵᱟᱝ?
ᱦᱳᱭ ᱜᱚᱝᱠᱮ ᱥᱩᱠᱨᱤ ᱠᱟᱛᱷᱟ ᱵᱮᱱ ᱞᱟᱹᱭ ᱠᱮᱫᱟ ᱥᱩᱠᱨᱤ ᱫᱚ ᱜᱚᱝᱠᱮ ᱟᱹᱰᱤ ᱥᱟᱸᱜᱮ ᱱᱤᱭᱟᱹ ᱠᱚᱨᱮ ᱫᱚ ᱢᱮᱱᱟᱜ ᱠᱚᱛᱟᱞᱮᱭᱟ ᱥᱟᱱᱟᱢ ᱦᱚᱲ ᱨᱮᱱ ᱜᱮ ᱮᱸᱜᱟ ᱠᱚ ᱢᱮᱱᱟᱜ ᱠᱚᱣᱟ ᱢᱚᱴᱟᱢᱩᱴᱤ ᱫᱚᱥ ᱵᱟᱨᱚᱴᱤ ᱠᱟᱛᱮ ᱠᱩ ᱦᱩᱭᱩᱜᱼᱟ ᱡᱚᱛᱚ ᱦᱚᱲ ᱨᱮᱱ ᱜᱮ᱾
ᱦᱳᱭ ᱥᱩᱠᱨᱤ ᱥᱩᱠᱨᱤ ᱱᱚᱛᱮ ᱦᱟᱸᱜ ᱵᱷᱟᱜᱮ ᱫᱟᱢ ᱛᱮᱠᱚ ᱟᱹᱠᱷᱨᱤᱧ ᱠᱚ ᱜᱮᱭᱟ ᱱᱚᱛᱮ ᱵᱩᱡᱽ ᱫᱟᱵᱮᱱ᱾
ᱚ ᱟᱪᱪᱷᱟ ᱟᱪᱷᱟ ᱪᱷᱟ᱾ ᱟᱫᱚ ᱱᱟᱜ ᱜᱚᱝᱠᱮ ᱟᱫᱼᱼ
ᱥᱮᱫ ᱦᱚᱸ ᱢᱮᱱᱟᱜ ᱫᱚ ᱢᱮᱱᱟᱜ ᱠᱚᱣᱟ ᱵᱩᱡᱽ ᱫᱟᱵᱮᱱ ᱱᱚᱛᱮ ᱦᱚᱸ ᱢᱮᱱᱟᱜ ᱫᱚ ᱢᱮᱱᱟᱜ ᱠᱚᱣᱟ ᱟᱫᱚ ᱵᱩᱡᱫᱟᱵᱮᱱ ᱥᱮᱨᱚᱠᱚᱢ ᱮᱠᱷᱟ ᱫᱚ ᱵᱟᱹᱱᱩᱜ ᱠᱚᱣᱟ ᱟᱯᱮ ᱡᱟᱦᱟᱸ ᱞᱮᱠᱟ ᱞᱟᱹᱭᱟ ᱚᱝᱠᱟ ᱫᱚ ᱵᱟᱹᱱᱩᱜ ᱠᱚᱣᱟ ᱟᱨᱠᱤ᱾
ᱟᱪᱪᱷᱟ ᱟᱪᱪᱷᱟ᱾ ᱟᱫᱚ ᱱᱟᱜ ᱜᱚᱝᱠᱮ ᱪᱮᱫ ᱞᱮᱠᱟ ᱢᱟᱱᱮ ᱟᱞᱮ ᱯᱟᱦᱟᱴᱟ ᱫᱚ ᱱᱟᱦᱟᱜ ᱚᱱᱠᱟ ᱠᱟᱹᱢᱤ ᱠᱚ ᱵᱟᱝ ᱧᱟᱢᱚᱜᱼᱟ ᱵᱩᱡᱽ ᱫᱟᱵᱮᱱᱼᱼ
ᱟᱯᱮᱜᱟᱨᱴᱟ ᱠᱟᱹᱢᱤ ᱜᱟᱹᱱᱚᱜ ᱠᱟᱱᱛᱮ?
ᱵᱟᱝᱜᱮ ᱠᱟᱹᱢᱤ ᱠᱚ ᱵᱟᱹᱱᱩᱜᱼᱟ ᱟᱨ ᱦᱳᱭᱛᱳ ᱥᱚᱵᱽᱡᱤ ᱟᱱᱟᱡᱽ ᱠᱚ ᱡᱩᱫᱤ ᱵᱮᱱ ᱨᱚᱦᱚᱭ ᱠᱷᱟᱱ ᱫᱚ ᱦᱳᱭᱛᱳ ᱚᱲᱟᱜᱼᱼ ᱚᱲᱟᱜ ᱨᱮ ᱡᱚᱢ ᱞᱟᱹᱜᱤᱫ ᱛᱮ ᱟᱨ ᱵᱟᱠᱷᱟᱱ ᱚᱱᱠᱟ ᱵᱟᱡᱟᱨ ᱥᱟᱦᱟᱨ ᱨᱮ ᱟᱠᱷᱨᱤᱧ ᱠᱟᱛᱮᱫ ᱚᱱᱟ ᱠᱚᱫᱚ ᱫᱚᱢᱮᱼᱼ ᱵᱟᱝ ᱦᱩᱭᱩᱜᱼᱟ ᱟᱞᱮ ᱯᱟᱦᱴᱟ ᱫᱚ ᱫᱟᱜ ᱠᱚᱨᱮᱱᱟᱜ ᱦᱚᱸ ᱥᱮᱞᱚᱥ ᱠᱚ ᱢᱤᱱᱤ ᱠᱚ ᱚᱱᱟ ᱠᱚᱦᱚᱸ ᱵᱟᱹᱪᱩᱜ ᱟᱹᱱᱤᱡ।
ᱚ।
ᱦᱳᱭ ᱟᱫᱚ ᱚᱱᱟ ᱪᱤᱠᱟᱹ ᱱᱩᱠᱩ ᱚᱲᱟᱜ ᱨᱮᱱ ᱡᱤᱱᱤᱥ ᱜᱮᱼᱼ
ᱜᱚᱢᱠᱮ ᱟᱵᱤᱱ ᱛᱚ ᱥᱚᱵᱽᱡᱤ ᱫᱚ ᱵᱤᱱ ᱨᱚᱦᱚᱭ ᱟᱠᱟᱫ ᱵᱟᱝ?
ᱦᱮᱸ ᱜᱚᱝᱠᱮ ᱥᱚᱵᱽᱡᱤ ᱛᱟᱱᱟᱜ ᱞᱤᱧ ᱨᱚᱦᱚᱭ ᱠᱟᱫᱟ ᱵᱮᱸᱜᱲᱟᱜ ᱟᱨ ᱵᱷᱮᱱᱰᱤ ᱢᱮᱱᱟᱜᱼᱟ।
ᱦᱳᱭ ᱱᱟᱯᱟᱭ ᱜᱮ ᱚᱲᱟᱜ ᱨᱮᱜᱮ ᱡᱚᱢ ᱞᱟᱹᱜᱤᱫ ᱥᱮ ᱟᱹᱠᱷᱨᱤᱧ ᱦᱚᱸ ᱵᱤᱱ ᱟᱹᱠᱷᱨᱤᱧ ᱜᱮᱭᱟ?
ᱵᱟᱝ ᱜᱮ ᱜᱚᱝᱠᱮ ᱟᱠᱷᱨᱤᱧ ᱞᱟᱹᱜᱤᱫ ᱫᱚ ᱵᱟᱝ ᱚᱲᱟᱜ ᱨᱮ ᱡᱚᱢ ᱞᱟᱹᱜᱤᱫ ᱜᱮ। ᱡᱟᱛᱮ ᱴᱟᱠᱟ ᱠᱚ ᱮᱢ ᱴᱟᱠ ᱴᱟᱠ ᱴᱟᱠ। ᱦᱳᱭ ᱦᱳᱭ ᱴᱟᱠᱟ ᱠᱟᱹᱣᱰᱤ ᱞᱟᱹᱜᱟᱜᱼᱟ ᱥᱟᱨᱟ ᱜᱟᱹᱲᱤ। ᱟᱨ ᱛᱟᱦᱚᱞᱮ ᱜᱚᱝᱠᱮ ᱟᱵᱤᱱ ᱫᱚ ᱚᱠᱟ ᱞᱮᱠᱟ ᱨᱚᱦᱚᱭ ᱵᱟᱲᱟ ᱟᱠᱟᱫᱟᱵᱤᱱ ᱥᱮ ᱵᱟᱝ?
ᱟᱹᱞᱤᱧ ᱱᱚᱛᱮ ᱫᱚ ᱨᱚᱦᱚᱭ ᱫᱚ ᱵᱚᱞᱛᱮ ᱪᱮᱫ ᱞᱤᱧ ᱞᱟᱹᱭᱟ ᱢᱟᱱᱮᱼᱼ ᱡᱚᱛᱚ ᱨᱚᱠᱚᱢ ᱜᱮ ᱦᱮᱱᱟᱜᱼᱟ ᱠᱤᱪᱷᱩ ᱦᱚᱲ ᱫᱚᱠᱚ ᱨᱚᱦᱚᱭᱟ ᱠᱤᱪᱷᱩ ᱦᱚᱲ ᱫᱚ ᱵᱟᱠᱚ ᱨᱚᱦᱚᱭᱟ ᱠᱤᱪᱩ ᱦᱚᱲ ᱫᱚᱠᱚᱼᱼ ᱠᱤᱨᱤᱧ ᱠᱟᱛᱮ ᱦᱚᱸᱠᱚ ᱡᱚᱢᱟ ᱠᱤᱪᱷᱩ ᱦᱚᱲ ᱫᱚᱠᱚ ᱟᱹᱠᱷᱨᱤᱧᱟ।
ᱦᱳᱭ ᱦᱳᱭ।
ᱡᱷᱚᱛᱚ ᱨᱚᱠᱚᱢ ᱜᱮ ᱱᱚᱛᱮ ᱫᱚ ᱟᱨᱠᱤ।
ᱟᱪᱪᱷᱟ ᱟᱪᱪᱷᱟ ᱪᱷᱟᱭ ᱾ ᱡᱟᱭ ᱜᱚᱝᱠᱮ ᱟᱹᱰᱤ ᱱᱟᱯᱟᱭ ᱢᱤᱫᱴᱮᱱ ᱜᱚᱞᱯᱚ ᱜᱟᱞᱢᱟᱨᱟᱣ ᱱᱚᱜᱼ ᱚᱭ ᱱᱚᱝᱠᱟ ᱜᱮ ᱡᱩᱫᱤ ᱥᱟᱱᱟᱢ ᱯᱟᱦᱴᱟ ᱥᱮᱫᱼᱼ ᱮᱸ ᱛᱟᱦᱞᱮ ᱚᱠᱟᱞᱮᱠᱟ ᱟᱯᱮ ᱫᱚ ᱮ ᱢᱮᱱᱫᱚ ᱱᱚᱜᱼᱚ ᱱᱚᱣᱟ ᱫᱟᱜ ᱠᱚ? ᱮᱸ ᱠᱚᱨᱮᱱᱟᱜ ᱥᱩᱵᱤᱫᱷᱟ ᱫᱚ ᱚᱠᱟ ᱞᱮᱠᱟᱯᱮ ᱧᱟᱢᱟ।
ᱜᱚᱢᱠᱮ ᱱᱚᱛᱮ ᱦᱚᱸ ᱥᱮᱞᱚ ᱠᱚᱫᱚ ᱵᱟᱹᱱᱩᱜᱼᱟ ᱟᱞᱮᱥᱮᱫ ᱫᱚ ᱥᱮᱨᱢᱟ ᱡᱟᱹᱲᱤ ᱜᱮ ᱡᱟ ᱡᱚᱨᱚᱭᱮᱱ ᱚᱱᱟᱜᱮ। ᱟᱨ ᱟᱞᱮ ᱟᱨ ᱢᱤᱫᱴᱟᱝ ᱥᱩᱠ ᱛᱟᱦᱮᱱᱟ ᱛᱟᱦᱮ ᱟᱞᱮ ᱥᱮᱫ ᱜᱚᱝᱠᱮ ᱠᱮᱱᱮᱞ ᱢᱮᱱᱟᱜᱼᱟ ᱵᱩᱡ ᱫᱟ ᱵᱮᱱ ᱠᱮᱱᱮᱞᱮ ᱛᱟᱦᱮᱱᱟ। ᱟᱞᱮ ᱥᱮᱫ ᱫᱚ ᱠᱮᱱᱮᱞ ᱞᱮ ᱪᱟᱥ ᱚᱱᱟᱜᱮ ᱵᱷᱟᱜᱮ।
ᱚ ᱟᱪᱪᱷᱟ ᱛᱟᱦᱞᱮ ᱜᱚᱝᱠᱮ ᱜᱮᱞᱵᱟᱨ ᱵᱚᱸᱜᱟ ᱨᱮᱫᱚ ᱛᱤᱱᱟᱹᱜ ᱵᱟᱨ ᱯᱮ ᱪᱟᱥᱼᱵᱟᱥᱟ ᱦᱩᱲᱩ ᱫᱚ?
ᱟᱸ।
ᱜᱮᱞᱵᱟᱨ ᱵᱚᱸᱜᱟ ᱨᱮᱫᱚ ᱛᱤᱱᱟᱹᱜ ᱵᱟᱨ ᱯᱮ ᱪᱟᱥᱟ?
ᱜᱚᱢᱠᱮ ᱟᱞᱮ ᱥᱮᱫ ᱦᱚᱸ ᱵᱟᱹᱧ ᱞᱟᱹᱭ ᱠᱮᱫᱟ ᱟᱞᱮ ᱥᱮᱫ ᱫᱚ ᱡᱷᱚᱛᱚ ᱨᱚᱠᱚᱢ ᱜᱮ ᱥᱩᱵᱤᱫᱟ ᱢᱮᱱᱟᱜᱼᱟ ᱢᱟᱱᱮ ᱠᱤᱪᱷᱩᱼᱠᱤᱪᱷᱩᱝᱼᱼ ᱫᱚ ᱯᱟᱫᱷᱟᱣ ᱜᱮ ᱪᱟᱥ ᱦᱩᱭᱩᱜᱼᱟ ᱟᱨ ᱠᱤᱪᱷᱩ ᱠᱤᱪᱷᱩᱝ ᱠᱚ ᱫᱚ ᱢᱤᱫ ᱫᱷᱟᱣ ᱜᱮ ᱪᱟᱥ ᱦᱩᱭᱩᱜᱼᱟ ᱟᱨᱠᱤ।
ᱚ ᱟᱪᱪᱷᱟᱼᱟᱪᱪᱷᱟᱼᱟᱪᱪᱷᱟ ᱦᱳᱭ ᱛᱚ। ᱟᱫᱚ ᱡᱟᱭᱦᱳᱠ ᱜᱚᱝᱠᱮ ᱟᱹᱰᱤ ᱱᱟᱯᱟᱭ ᱢᱤᱫᱴᱮᱱ ᱜᱚᱞᱯᱚ ᱜᱟᱞᱢᱟᱨᱟᱣ ᱛᱟᱞᱟᱛᱮᱼᱼ ᱛᱮᱦᱮᱧ ᱟᱞᱟᱝ ᱞᱟᱝ ᱵᱩᱡᱽ ᱫᱟᱲᱮᱭᱟᱫᱟ ᱟᱞᱟᱝ ᱟᱜ ᱵᱷᱮᱜᱟᱨᱼᱵᱷᱮᱜᱟᱨ ᱴᱚᱴᱷᱟ ᱨᱮᱱᱟᱜ ᱠᱟᱛᱷᱟ ᱠᱚ ᱦᱮᱸ ᱥᱮ ᱵᱟᱝ। ᱦᱳᱭ ᱟᱨ ᱱᱤᱭᱟᱹᱨᱮ ᱠᱟᱹᱢᱤ ᱠᱚ ᱮᱢ ᱠᱟᱫ ᱵᱚᱱᱛᱮ ᱟᱹᱰᱤ ᱱᱟᱯᱟᱭ ᱵᱩᱡᱩᱜ ᱠᱟᱱᱟ ᱥᱮ ᱱᱩᱠᱩᱼᱼ ᱢᱮᱱᱫᱚ ᱟᱵᱚᱣᱟᱜ ᱜᱚᱞᱯᱚ ᱜᱟᱞᱢᱟᱨᱟᱣ ᱛᱮᱦᱚᱸ ᱡᱮᱢᱚᱱ ᱢᱮᱱᱫᱚ ᱟᱜᱟᱢ ᱥᱮ ᱱᱟᱜᱟᱢᱼᱼ ᱨᱮᱱ ᱜᱤᱫᱽᱨᱟᱹ ᱠᱚ ᱥᱮ ᱦᱩᱰᱤᱧ ᱦᱩᱰᱤᱧ ᱠᱚᱲᱟ ᱜᱤᱫᱽᱨᱟᱹ ᱠᱩᱲᱤ ᱜᱤᱫᱽᱨᱟᱹ ᱠᱚ ᱱᱩᱠᱩ ᱠᱟᱹᱴᱤᱡ ᱠᱚ ᱥᱮᱪᱮᱫᱚᱜᱼᱟ।
ᱦᱳᱭ ᱦᱳᱭ ᱦᱳᱭ।
ᱦᱳᱭ ᱟᱵᱩ ᱫᱚ ᱤᱱᱟ ᱜᱮ ᱛᱮᱵᱚᱱ ᱪᱤᱱᱛᱟᱹ ᱫᱚ ᱦᱮᱸ ᱥᱮ ᱵᱟᱝ?
ᱦᱳᱭ ᱜᱚᱢᱠᱮ ᱟᱵᱤᱱ ᱪᱮᱫ ᱠᱚᱵᱤᱱ ᱠᱟᱹᱢᱤ ᱵᱟᱲᱟᱭ ᱫᱟ ᱟᱫᱚ?
ᱠᱟᱹᱢᱤ ᱵᱟᱲᱟ ᱫᱚ ᱚᱱᱟ ᱥᱟᱶ ᱥᱟᱶᱛᱮ ᱱᱚᱣᱟ ᱚᱞ ᱯᱟᱲᱦᱟᱣ ᱱᱚᱜᱼᱚ ᱠᱚᱢᱯᱤᱴᱤᱥᱚᱱ ᱯᱩᱨᱟᱹᱜ ᱢᱟ ᱱᱤᱛᱚᱜ ᱯᱚᱨᱤᱠᱠᱷᱟ ᱠᱚᱦᱚᱸᱼ ᱱᱤᱛᱚᱜ ᱚᱱᱟ ᱠᱚ ᱫᱩᱲᱩᱵ ᱵᱟᱲᱟ ᱦᱩᱭᱩᱜ ᱠᱟᱱᱟ।
ᱠᱚᱢᱯᱤᱴᱤᱥᱚᱱ ᱮᱸᱜᱽᱡᱟᱢ ᱦᱚᱸ ᱢᱮᱱᱟᱜ ᱜᱮᱭᱟ ᱥᱮ?
ᱦᱳᱭᱼᱦᱳᱭ।
ᱱᱟᱯᱟᱭ ᱟᱹᱞᱤᱧ ᱦᱚᱸ ᱮᱢᱚᱜ ᱫᱚᱞᱤᱧ ᱮᱢᱚᱜ ᱜᱮᱭᱟ ᱵᱟᱝ ᱫᱚ ᱵᱟᱝ।
ᱚ ᱟᱪᱪᱷᱟ ᱟᱪᱪᱷᱟ। ᱦᱳᱭ ᱜᱚᱝᱠᱮ ᱱᱤᱭᱟᱛᱮ ᱦᱳᱭᱛᱚ ᱵᱟᱵᱚᱱ ᱧᱮᱞ ᱫᱚᱦᱚ ᱠᱟᱫ ᱨᱮᱦᱚᱸ ᱟᱥᱟ ᱢᱚᱱᱮ ᱠᱟᱛᱮᱫ ᱜᱮ ᱞᱟᱦᱟᱥᱮᱜ ᱦᱮᱸ ᱪᱟᱞᱟᱜ ᱨᱮᱭᱟᱜ ᱠᱩᱨᱩᱢᱩᱴᱩ ᱦᱩᱭᱩᱜ ᱠᱟᱱᱟ।
ᱦᱩᱸ। ᱟᱨ ᱱᱟᱦᱟᱸᱜ ᱠᱩᱨᱩᱢᱩᱴᱩ ᱛᱮᱜᱮ ᱟᱵᱚ ᱦᱚᱸ ᱦᱮᱱᱟᱜ ᱵᱚᱱ ᱜᱮᱭᱟ।
ᱦᱳᱭ ᱦᱳᱭ ᱜᱚᱢᱠᱮ ᱢᱟ ᱛᱚᱵᱮ